ᱦᱮᱸ ᱡᱚᱦᱟᱨ ᱜᱮ
ᱦᱮᱸ ᱡᱚᱦᱟᱨ ᱜᱮ
ᱦᱩᱸ
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱮᱫ ᱦᱚᱸ ᱵᱟᱝ ᱱᱤᱛ ᱞᱮᱠᱟ ᱫᱚ ᱦᱟᱸᱜ ᱚᱲᱟᱜ ᱨᱮ ᱜᱮ ᱦᱟᱸᱜ ᱠᱟᱹᱢᱤ ᱠᱟᱡᱽ ᱠᱚᱫᱚ ᱵᱟᱹᱱᱩᱜᱼᱟ ᱫᱟᱜ ᱠᱚ ᱦᱚᱸ ᱯᱮ ᱫᱟᱜ ᱫᱚᱭ ᱫᱟᱜ ᱟᱞᱮ ᱠᱟᱱᱟ ᱟᱫᱚ ᱪᱟᱨᱟ ᱠᱚᱜᱮ ᱟᱣᱨᱤ ᱦᱚᱨᱟᱜ ᱛᱟᱞᱮᱭᱟ ᱦᱟᱸᱜ ᱨᱚᱦᱚᱭ ᱠᱟᱹᱢᱤ ᱠᱚᱦᱚᱸ ᱟᱹᱣᱨᱤᱭᱟᱜᱼᱟ ᱟᱯᱮ ᱠᱚᱜᱮ
ᱟᱞᱮ ᱦᱚᱸ ᱮᱠᱷᱚᱱ ᱫᱚ ᱚᱲᱟᱜ ᱨᱮᱜᱮ ᱟᱞᱮ ᱥᱮᱫ ᱫᱚ ᱪᱟᱥ ᱠᱟᱹᱢᱤ ᱫᱚ ᱟᱨᱟᱢᱵᱚ ᱠᱟᱱᱟ ᱟᱫᱚ ᱟᱞᱮ ᱠᱷᱚᱱ ᱦᱮ ᱟᱣᱨᱤ ᱞᱮ ᱨᱚᱦᱚᱭᱟ ᱦᱮᱸ ᱵᱟᱨᱥᱤᱧ ᱯᱮ ᱫᱤᱱ ᱯᱚᱨᱮ ᱠᱷᱟᱱ ᱜᱮ ᱨᱚᱦᱚᱭ ᱞᱮ ᱟᱨᱟᱢᱵᱚᱭᱟ ᱟᱨᱠᱤ
ᱪᱟᱨᱟ ᱫᱚ ᱦᱩᱰᱤᱧ ᱜᱮ ᱛᱟᱯᱮ ᱛᱮ
ᱵᱟᱝ ᱜᱮ ᱵᱟᱝ ᱦᱩᱰᱤᱧ ᱜᱮ ᱛᱟᱞᱮᱭᱟ ᱢᱟᱨᱟᱝ ᱠᱟᱱ ᱜᱮᱭᱟ ᱟᱫᱚ ᱟᱨ ᱞᱚᱥᱚᱫ ᱠᱚ ᱵᱟᱝ ᱦᱩᱭ ᱠᱟᱱᱟ ᱛᱚ ᱟᱫᱚ ᱚᱱᱟᱜᱮ ᱪᱟᱞᱟᱜ ᱠᱟᱱᱟ ᱟᱨᱠᱤ
ᱦᱩᱸ ᱦᱩᱸ ᱟᱪᱪᱷᱟ ᱪᱮᱫ ᱛᱮᱯᱮ ᱱᱮᱛᱟᱨ ᱫᱚᱯᱮ ᱞᱚᱥᱚᱫ ᱮᱫᱟ ᱥᱮᱯᱮ ᱥᱤ ᱭᱮᱫᱟ?
ᱟᱞᱮ ᱥᱮᱫ ᱴᱮᱠᱴᱟᱨ ᱛᱮᱜᱮ
ᱩᱸ ᱰᱟᱝᱨᱟ ᱱᱟᱦᱮᱞ ᱠᱚᱫᱚ ᱛᱟᱦᱚᱞᱮ ᱱᱮᱛᱟᱨ ᱫᱚ ᱱᱚᱣᱟ ᱩᱛᱱᱟᱹᱣ ᱟᱱᱟᱜ ᱡᱩᱜᱽ ᱨᱮᱫᱚ ᱵᱟᱝ ᱧᱮᱞ ᱧᱟᱢᱚᱜ ᱠᱟᱱᱟ ᱥᱮ ᱚᱱᱛᱮ ᱫᱚ
ᱦᱮᱸ ᱧᱮᱞ ᱧᱟᱢᱚᱜ ᱠᱟᱱ ᱜᱮᱭᱟ ᱟᱫᱚ ᱫᱚᱢᱮ ᱫᱚ ᱵᱟᱝ ᱧᱮᱞ ᱧᱟᱢᱚᱜ ᱠᱟᱱᱟ ᱵᱮᱥᱤ ᱫᱚ ᱴᱨᱟᱠᱴᱟᱨ ᱛᱮ ᱜᱮ ᱟᱫᱚ ᱦᱮᱸ ᱦᱟᱞ ᱢᱟᱱᱮ ᱠᱷᱩᱵ ᱠᱚᱢ ᱧᱮᱞ ᱧᱟᱢᱚᱜ ᱠᱟᱱᱟ ᱟᱨᱠᱤ ᱱᱟᱦᱮᱞ ᱫᱚ
ᱦᱮᱸ ᱮᱠᱟᱞ ᱵᱟᱹᱱᱩᱜᱼᱟ ᱚᱱᱠᱟ ᱫᱚ ᱞᱟᱹᱭ ᱵᱟᱝ ᱜᱟᱱᱚᱜᱼᱟ ᱵᱟᱝ
ᱦᱳᱭ ᱦᱳᱭ ᱮᱠᱟᱞ ᱫᱚ ᱵᱟᱝ ᱪᱟᱵᱟ ᱩᱛᱟᱹᱨ ᱟᱠᱟᱱᱟ ᱟᱫᱚ ᱰᱟᱹᱝᱨᱤ ᱠᱚ ᱵᱟᱹᱱᱩᱜ ᱠᱚ ᱛᱚ ᱟᱞᱮ ᱨᱮᱱ ᱫᱚ ᱟᱫᱚ ᱛᱟᱦᱚᱞᱮ ᱴᱨᱟᱠᱴᱟᱨ ᱠᱚᱛᱮ ᱜᱮ ᱟᱨᱠᱤ
ᱦᱩᱸᱦᱩᱸ ᱟᱨ ᱛᱟᱦᱞᱮ ᱪᱮᱫ ᱦᱩᱲᱩ ᱠᱚᱯᱮ ᱪᱟᱥ ᱠᱮᱭᱟ ᱚᱱᱛᱮ
ᱦᱳᱲᱳ ᱨᱮᱱᱟᱜ ᱧᱩᱛᱩᱢ ᱦᱮᱸ ᱵᱟᱹᱧ ᱵᱟᱲᱟᱭᱟ ᱤᱧᱫᱚ ᱵᱟᱹᱧ ᱞᱟᱹᱭ ᱫᱟᱲᱮᱭᱟᱜ
ᱟᱪᱪᱷᱟ ᱦᱩᱸ ᱟᱨ ᱛᱟᱦᱞᱮ ᱪᱟᱥ ᱫᱚ ᱪᱮᱫ ᱞᱮᱠᱟ ᱱᱚᱣᱟ ᱢᱤᱫ ᱫᱷᱟᱣ ᱜᱮ ᱥᱮ ᱵᱟᱨ ᱫᱷᱟᱣ ᱯᱮ ᱪᱟᱥᱟ ᱫᱷᱚᱨᱚᱱ ᱦᱚᱸᱯᱮ ᱪᱟᱥᱟ?
ᱦᱩᱸ ᱫᱷᱚᱨᱚᱱ ᱦᱚᱸᱞᱮ ᱪᱟᱥ ᱜᱮᱭᱟ
ᱦᱮᱸ
ᱪᱟᱥ ᱵᱚᱞᱛᱮ ᱱᱚᱝᱠᱟ ᱟᱫᱚ ᱩᱱ ᱥᱚᱢᱚᱭ ᱡᱩᱫᱤ ᱫᱟᱜ ᱛᱟᱦᱮᱸᱱᱟ ᱟᱨᱠᱤ ᱮᱸᱰᱮ ᱠᱷᱟᱱ ᱫᱚᱞᱮ ᱨᱚᱦᱚᱭᱟ ᱟᱨᱠᱤ ᱛᱚᱯᱚᱞ ᱛᱚᱯᱚᱞ ᱧᱚᱜ ᱡᱟᱭᱜᱟ ᱨᱮ ᱟᱨ ᱡᱩᱫᱤ ᱚᱱᱠᱟ ᱜᱷᱩᱴᱩ ᱧᱚᱜ ᱡᱟᱭᱜᱟ ᱫᱚ ᱵᱟᱝ ᱟᱨᱠᱤ ᱵᱟᱞᱮ ᱨᱚᱦᱚᱭ ᱜᱮᱭᱟ
ᱚ ᱦᱩᱸ ᱢᱟ ᱛᱟᱦᱚᱞᱮ ᱱᱚᱝᱠᱟ ᱤᱭᱟᱹ ᱪᱮᱫ ᱛᱮ ᱯᱮ ᱪᱟᱥᱼᱟ ᱫᱷᱚᱨᱚᱱ ᱫᱚ ᱚᱱᱠᱟ ᱰᱤ ᱵᱷᱤ ᱥᱤ ᱠᱚ ᱢᱮᱱᱟᱜ ᱟᱥᱮ? ᱦᱮᱸ ᱱᱚᱝᱠᱟ ᱤᱭᱟᱹ ᱢᱤᱱᱤ ᱠᱚᱛᱮ ᱥᱮᱞᱚ
ᱥᱮᱞᱳ ᱫᱚ ᱵᱟᱹᱱᱩᱜᱼᱟ ᱢᱮᱱᱠᱷᱟᱱ ᱢᱮᱱᱟᱜᱼᱟ ᱠᱤᱱᱛᱩ ᱫᱟᱜ ᱫᱚ ᱵᱟᱝ ᱩᱰᱩᱠᱚᱜᱼᱟ ᱟᱨᱠᱤ ᱵᱟᱹᱱᱩᱜ ᱞᱮᱼᱼ ᱠᱟ ᱜᱮ ᱞᱟᱹᱭ ᱜᱟᱱᱚᱜᱼᱟ ᱟᱞᱮ ᱥᱮᱫ ᱫᱟᱜ ᱫᱚ ᱠᱟᱹᱴᱤᱡ ᱵᱟᱝ ᱩᱸᱰᱩᱠᱚᱜ ᱜᱮᱭᱟ ᱚᱱᱟ ᱫᱚ ᱟᱹᱰᱤ ᱵᱷᱤᱛᱨᱤ ᱨᱮ ᱫᱟᱜ ᱢᱮᱱᱟᱜᱼᱟ ᱛᱟᱦᱚᱞᱮ ᱚᱱᱟ ᱠᱟᱨᱚᱱ ᱛᱮ ᱵᱟᱝ ᱩᱰᱩᱠᱚᱜᱼᱟ ᱚᱱᱟ ᱡᱩᱛ ᱫᱚᱠᱚ ᱡᱩᱛ ᱠᱟᱫ ᱜᱮᱭᱟ
ᱚ ᱴᱚᱸᱰᱟᱝ ᱱᱚᱝᱠᱟ ᱴᱚᱸᱰᱟᱝ ᱧᱚᱜ ᱜᱮᱭᱟ ᱥᱮ ᱱᱚᱝᱠᱟ ᱵᱩᱨᱩ ᱠᱚ ᱢᱮᱱᱟᱜᱼᱟ ᱟᱯᱮ ᱥᱮᱫ ᱫᱚ
ᱵᱩᱨᱩ ᱫᱚ ᱵᱟᱝ ᱠᱟᱱᱟ ᱚᱱᱠᱟ ᱵᱤᱨ ᱠᱚ ᱢᱮᱱᱟᱜᱼᱟ ᱛᱚ ᱵᱤᱨ ᱫᱷᱤᱨᱤ ᱠᱚ ᱢᱮᱱᱟᱜᱼᱟ ᱟᱨᱠᱤ
ᱢᱟᱱᱮ ᱤᱭᱟᱹ ᱫᱟᱜ ᱨᱮᱱᱟᱜ ᱞᱮᱵᱮᱞ ᱫᱚ ᱞᱟ ᱛᱟᱨ ᱧᱚᱜ ᱨᱮ ᱜᱮ ᱢᱮᱱᱟᱜᱼᱟ ᱵᱟᱝ
ᱦᱩᱸ ᱦᱩᱸ ᱦᱩᱸ
ᱛᱟᱦᱚᱞᱮ ᱫᱷᱚᱨᱚᱱ ᱫᱚ ᱪᱮᱫ ᱛᱮᱯᱮ ᱪᱟᱥ? ᱛᱚ ᱚᱱᱟ ᱫᱟᱜ ᱯᱮ ᱧᱟᱢ ᱞᱮᱠᱷᱟᱡ ᱯᱮ ᱪᱟᱥᱟ ᱵᱟᱠᱷᱟᱡ ᱫᱚ ᱵᱟᱝ ᱥᱮ ᱪᱮᱫ
ᱚ ᱚ ᱠᱮᱱᱮᱞ ᱫᱟᱜ ᱠᱚ ᱡᱩᱫᱤ ᱠᱚ ᱟᱲᱟᱜ ᱜᱚᱫᱟ ᱠᱮᱱᱮᱞ ᱫᱟᱜ ᱫᱚ ᱞᱮ ᱧᱟᱢ ᱟᱛᱚ
ᱚ ᱟᱪᱪᱷᱟ ᱚᱠᱟᱴᱟᱜ ᱰᱮᱢ ᱨᱮᱱᱟᱜ ᱥᱮ ᱱᱟᱹᱭ ᱨᱮᱱᱟᱜ ᱯᱮ ᱧᱟᱢᱟ?
ᱰᱮᱱ ᱨᱮᱭᱟᱜ ᱜᱮ ᱰᱮᱢ ᱨᱮᱱᱟᱜ ᱜᱮᱞᱮ ᱧᱟᱢ ᱜᱮᱭᱟ᱾
ᱚ ᱟᱪᱪᱷᱟ ᱛᱟᱦᱚᱞᱮ ᱚᱱᱠᱟ ᱧᱩᱛᱩᱢᱟᱱ ᱰᱮᱢ ᱠᱟᱱᱟ ᱪᱮᱫᱞᱮᱠᱟ᱾
ᱦᱮᱸᱻ ᱦᱮᱸᱻ ᱧᱩᱛᱩᱢᱟᱱ ᱰᱮᱢ ᱜᱤ ᱠᱟᱱᱟ᱾
ᱦᱩᱸ ᱦᱩᱸ
ᱦᱮ
ᱚᱸᱰᱮ ᱫᱚ ᱛᱟᱦᱚᱞᱮ ᱱᱚᱝᱠᱟ ᱮᱻ ᱫᱟᱬᱟᱱ ᱡᱟᱭᱜᱟ ᱠᱚ ᱥᱮ ᱟᱵᱚ ᱦᱚᱲᱟᱜ ᱧᱩᱛᱩᱢᱟᱱᱟᱜ ᱚᱱᱠᱟᱱᱟᱜ᱾ ᱴᱷᱟᱶ ᱠᱚ ᱚᱱᱟ ᱥᱩᱨ ᱥᱩᱯᱩᱨ ᱠᱚᱨᱮ ᱫᱚ ᱢᱮᱱᱟᱜ ᱟᱥᱮ ᱵᱟᱹᱱᱩᱜᱼᱟ᱾
ᱦᱮᱸ ᱫᱟᱬᱟᱱ ᱡᱟᱭᱜᱟ ᱠᱚᱫᱚ ᱢᱮᱱᱟᱜ ᱜᱮᱭᱟ ᱟᱫᱚ
ᱫᱟᱬᱟ ᱫᱚ ᱱᱟᱦᱟᱜ ᱵᱟᱝ ᱪᱟᱞᱟᱣ ᱵᱟᱲᱟ ᱦᱩᱭᱩᱠ ᱫᱟᱬᱟᱱ ᱡᱟᱭᱜᱟ ᱞᱟᱹᱭᱟ ᱠᱚ ᱢᱮᱱᱟᱜ ᱜᱮᱭᱟ ᱟᱫᱚ ᱩᱱᱟᱹᱜ ᱫᱚ ᱵᱟᱝ ᱪᱟᱞᱟᱣ ᱦᱩᱭ ᱠᱟᱱᱟ᱾
ᱟᱪᱷᱟ᱾
ᱵᱟᱲᱟᱭ ᱫᱚ ᱵᱟᱹᱱᱩᱜᱼᱟ ᱪᱮᱫ ᱠᱚ ᱢᱮᱱᱟᱜᱼᱟ᱾
ᱦᱳᱭ ᱟᱫᱚ ᱛᱟᱦᱚᱞᱮ ᱟᱯᱮ ᱥᱮᱫ ᱫᱚ ᱪᱮᱫ ᱫᱟᱜ ᱛᱮᱯᱮ ᱪᱟᱥ ᱜᱮᱭᱟ᱾
ᱟᱞᱮ ᱥᱮᱫ ᱫᱚ ᱱᱚᱝᱠᱟ ᱥᱮᱨᱢᱟ ᱫᱟᱜ ᱛᱮᱜᱮ ᱟᱨ ᱟᱞᱮ ᱦᱚᱸ ᱱᱚᱝᱠᱟ ᱠᱮᱱᱮᱞ ᱟᱯᱮ ᱞᱮᱠᱟ ᱜᱮᱞᱮ ᱧᱟᱢᱟ ᱠᱮᱱᱮᱞ ᱫᱟᱜ ᱫᱚ ᱵᱟᱝ ᱫᱚ ᱵᱟᱝᱻ ᱚᱱᱟ ᱛᱮᱜᱮ ᱫᱷᱚᱨᱚᱱ ᱫᱚᱞᱮ ᱪᱟᱥᱟ᱾
ᱟᱫ ᱛᱟᱦᱚᱞᱮ ᱵᱤᱨ ᱫᱤᱥᱚᱢ ᱥᱮ ᱱᱚᱝᱠᱟ ᱵᱩᱨᱩ ᱫᱤᱥᱚᱢ ᱠᱟᱱᱟ ᱯᱮ᱾
ᱟᱞᱮ ᱥᱮᱫ ᱫᱚ ᱵᱤᱨ ᱫᱤᱥᱚᱢ ᱦᱚᱸ ᱵᱟᱝ ᱵᱩᱨᱩ ᱫᱤᱥᱚᱢ ᱦᱚᱸ ᱴᱟᱺᱰᱤ ᱫᱤᱥᱚᱢ
ᱟᱪᱪᱷᱟ ᱴᱟᱺᱰᱤ ᱫᱤᱥᱚᱢ ᱫᱚ ᱟᱱᱮ ᱮᱻ ᱚᱱᱠᱟ ᱴᱟᱺᱰᱤ ᱜᱮ ᱢᱮᱱᱟᱜᱼᱟ ᱮᱠᱟᱞ ᱡᱟᱦᱟᱸ ᱥᱮᱫ ᱜᱮ ᱴᱟᱺᱰᱤ ᱜᱮ ᱪᱮᱫ
ᱦᱮᱸ ᱴᱟᱺᱰᱤ ᱵᱚᱞᱛᱮ ᱦᱮᱸ ᱱᱚᱝᱠᱟ ᱯᱷᱟᱠᱟ ᱜᱮᱭᱟ ᱟᱫᱚ ᱵᱩᱨᱩ ᱠᱚ ᱮᱠᱟᱞ ᱵᱟᱹᱱᱩᱜᱼᱟ ᱚᱱᱠᱟ ᱫᱚ ᱵᱟᱝ ᱜᱟᱱᱚᱜᱼᱟ ᱵᱩᱨᱩ ᱠᱚᱦᱚᱸ ᱢᱮᱱᱟᱜᱼᱟ ᱟᱫᱚ ᱚᱱᱠᱟ ᱞᱮᱠᱟ᱾ ᱱᱟᱜ ᱫᱚ ᱵᱟᱹᱱᱩᱜ ᱢᱟᱱᱮ ᱦᱩᱰᱤᱧ ᱦᱩᱰᱤᱧᱚᱜ ᱢᱮᱱᱟᱜᱼᱟᱟᱱᱮ ᱩᱥᱩᱞ ᱛᱮᱫᱚ ᱢᱟᱱᱮ ᱫᱚᱢᱮ ᱩᱥᱩᱞ ᱩᱥᱩᱞ ᱦᱚᱸ ᱵᱟᱝ ᱟᱨ ᱫᱚᱢᱮ ᱪᱷᱮᱯᱚ ᱦᱚᱸ ᱵᱟᱝ
ᱟᱨ ᱚᱱᱮ ᱡᱷᱟᱹᱞ ᱛᱮ ᱡᱟᱦᱟᱸ ᱡᱮᱞᱮᱧ ᱛᱮ ᱚᱱᱟ ᱫᱚ ᱫᱚᱢᱮ ᱡᱮᱞᱮᱧ ᱫᱚ ᱵᱟᱝ ᱱᱚᱰᱮ ᱠᱷᱚᱱᱚᱡ ᱠᱤᱪᱷᱩ ᱫᱚ ᱪᱟᱞᱟ ᱠᱟᱛᱮ ᱜᱮ ᱵᱟᱦᱟ ᱠᱟᱱᱟ ᱚᱱᱟ ᱫᱚ ᱟᱫᱚ ᱚᱱᱟ ᱫᱚ ᱥᱟ ᱡᱚᱢ ᱫᱚ ᱢᱤᱫᱴᱷᱮᱱ ᱜᱮ ᱳᱭ ᱠᱟᱹᱴᱤᱡ ᱪᱟᱞᱟᱝ ᱡᱟᱭᱜᱟᱮ ᱥᱟᱨᱡᱚᱢ ᱢᱮᱱᱟᱜᱼᱟ ᱵᱟᱫᱽ ᱵᱟᱹᱠᱤ ᱫᱚ ᱱᱚᱝᱠᱟ ᱵᱤᱨ ᱫᱟᱨᱮ ᱡᱟᱦᱟᱸ ᱫᱚ ᱚᱱᱠᱟ ᱟᱠᱟᱥᱢᱚᱱᱤ ᱠᱚᱠᱚ ᱞᱟᱹᱭᱟ ᱚᱱᱟ ᱫᱟᱨᱮ ᱠᱚᱜᱮ ᱵᱮᱥᱤ ᱢᱮᱱᱟᱜᱼᱟ ᱨᱚᱦᱚᱭ ᱫᱟᱨᱮ᱾
ᱟᱪᱪᱷᱟ ᱟᱪᱪᱷᱟ ᱟᱪᱪᱷᱟ᱾
ᱟᱫᱚ ᱚᱱᱟ ᱫᱚ ᱵᱩᱨᱩ ᱫᱤᱥᱚᱢ ᱫᱚ ᱞᱟᱹᱭ ᱫᱚ ᱵᱟᱝ ᱜᱟᱱᱚᱜᱼᱟ ᱫᱚ
ᱟᱨ ᱛᱟᱦᱞᱮ ᱥᱚᱵᱡᱤ ᱠᱚᱫᱚ ᱪᱟᱥ ᱦᱩᱭᱩᱜ ᱜᱮᱭᱟ ᱥᱮ ᱵᱟᱝ ᱚᱱᱛᱮ᱾
ᱥᱚᱵᱡᱤ ᱠᱚᱫᱚ ᱮᱻ ᱚᱲᱟᱜ ᱡᱚᱢ ᱞᱮᱠᱟ ᱫᱚ ᱪᱟᱥ ᱦᱩᱭᱩᱜᱼᱟ ᱱᱚᱝᱠᱟ ᱠᱤᱨᱤᱧ ᱟᱹᱠᱷᱨᱤᱧ ᱞᱮᱠᱟ ᱫᱚ ᱫᱚ ᱚᱱᱠᱟ ᱫᱚ ᱵᱟᱝ ᱪᱟᱥ ᱦᱩᱭᱩᱜᱼᱟ ᱢᱟᱱᱮ ᱟᱫᱚ ᱥᱚᱵᱽᱡᱤ ᱨᱮᱱᱟᱜ ᱫᱟᱢ ᱠᱚ ᱵᱤᱥᱤ ᱟᱫᱚ ᱚᱱᱠᱟ ᱚᱱᱟᱛᱮ ᱢᱟᱱᱮᱻ ᱚᱲᱟᱜ ᱡᱚᱢ ᱞᱮᱠᱟ ᱜᱮ ᱪᱟᱥ ᱛᱟᱨ ᱵᱮᱥᱤ ᱫᱚ ᱵᱟᱝ
ᱦᱳᱭ ᱦᱳᱭ
ᱟᱞᱮ ᱦᱚᱸ ᱚᱱᱠᱟᱜᱮ ᱢᱟᱱᱮ ᱚᱲᱟᱜ ᱡᱚᱢ ᱞᱮᱠᱟ ᱜᱮᱞᱮ ᱪᱟᱥ ᱜᱮᱭᱟ᱾ ᱫᱟᱜ ᱵᱟᱝ ᱛᱟᱦᱮᱸ ᱞᱮᱱᱠᱷᱟᱱ ᱫᱚ ᱪᱟᱥ ᱫᱚ ᱵᱟᱝ ᱜᱟᱱᱚᱜᱼᱟ ᱡᱮ ᱡᱟᱦᱟᱸ ᱟᱹᱠᱷᱨᱤᱧᱟᱜ ᱫᱚ ᱚᱱᱟ ᱫᱚ ᱟᱹᱰᱤᱜᱟᱱ ᱟᱹᱰᱤᱜᱟᱱ ᱫᱟᱜ ᱞᱟᱜᱟᱜᱼᱟ ᱚᱱᱠᱟ ᱫᱚ ᱵᱟᱹᱱᱩᱜ-ᱟ ᱛᱚ ᱟᱫᱚ ᱚᱱᱟᱛᱮᱫᱚ ᱚᱲᱟᱜ ᱡᱚᱢ ᱞᱮᱠᱟᱜᱮ᱾ ᱪᱟᱥ ᱦᱩᱭᱩᱜ ᱜᱮᱭᱟ᱾
ᱦᱮᱸ ᱦᱮᱸ
ᱛᱟᱦᱚᱞᱮ ᱚᱱᱠᱟ ᱛᱤᱨᱤᱥᱟ ᱡᱩᱱ ᱢᱟ ᱯᱟᱨᱚᱢᱮᱱᱟ ᱪᱮᱫ ᱞᱮᱠᱟ ᱦᱩᱭᱱᱟ ᱟᱯᱮ ᱥᱮᱫ ᱫᱚ
ᱦᱮᱸ ᱛᱤᱨᱤᱥᱟ ᱡᱩᱱ ᱢᱟ ᱟᱹᱰᱤ ᱜᱩᱱ ᱢᱟᱱᱟᱣ ᱢᱤᱫ ᱴᱮᱱ ᱫᱤᱱ ᱠᱟᱱᱟ ᱮᱸ ᱱᱚᱣᱟ ᱟᱞᱮ ᱥᱮᱫ ᱫᱚ ᱞᱟᱹᱭ ᱜᱟᱱᱚᱜᱼᱟ ᱟᱹᱰᱤ ᱜᱮ ᱢᱟᱱᱮ ᱵᱷᱟᱹᱞᱤ ᱜᱮᱠᱚ ᱢᱟᱱᱟᱣ ᱠᱟᱫᱟ ᱦᱮᱸ ᱱᱚᱝᱠᱟ ᱮᱸᱻ ᱟᱞᱮ ᱱᱚᱰᱮ ᱫᱚ ᱮᱸ ᱢᱟᱱᱟᱣ ᱠᱮᱫᱟᱞᱮ ᱥᱮᱛᱟᱜ ᱨᱮᱻ ᱮᱸ ᱡᱟᱜᱮ ᱵᱟᱦᱟ ᱟᱨᱟᱣ ᱠᱟᱛᱮᱜ ᱮᱸ ᱮᱸ ᱛᱟᱨᱯᱚᱨᱻ ᱛᱟᱨ ᱯᱚᱨᱮ ᱚᱱᱟ ᱩᱱᱤ ᱧᱩᱛᱩᱢ ᱛᱮ ᱮᱸᱻ ᱢᱤᱫ ᱢᱤᱱᱮᱴ ᱜᱟᱱ ᱥᱮ ᱩᱱᱠᱩ ᱧᱩᱛᱩᱢ ᱛᱮ ᱦᱩᱞᱜᱟᱹᱨᱤᱭᱟᱹ ᱠᱚ᱾ ᱟᱠᱚ ᱧᱩᱛᱩᱢ ᱛᱮ ᱢᱤᱫ ᱢᱤᱱᱤᱴ ᱜᱟᱱ ᱡᱟᱸᱦᱟ ᱫᱚᱠᱚ ᱞᱟᱹᱭᱟ ᱮᱸ ᱛᱷᱤᱨ ᱠᱚᱜ ᱦᱮᱸ ᱱᱚᱱᱠᱟ ᱦᱩᱭᱱᱟ ᱛᱟᱨᱯᱚᱨᱮ ᱦᱮᱸ ᱢᱟᱞᱟ ᱟᱨᱟᱣ ᱠᱚ ᱦᱩᱭᱱᱟ ᱛᱟᱨᱯᱚᱨᱮ ᱩᱱᱠᱩ ᱤᱫᱤ ᱠᱟᱛᱮᱱ ᱥᱮ ᱱᱚᱣᱟ ᱛᱤᱨᱤᱥᱟ ᱡᱩᱱ ᱜᱮ ᱵᱟᱝ ᱪᱮᱫᱟᱜ ᱦᱮᱸᱥᱮ ᱚᱱᱟ ᱠᱚ ᱟᱹᱛᱩ ᱨᱮᱱ ᱡᱟᱦᱟᱸᱭ ᱠᱚ ᱵᱟᱝ ᱠᱚ ᱵᱟᱰᱟᱭᱟ ᱥᱮ ᱚᱱᱟ ᱤᱫᱤ ᱠᱟᱛᱮ ᱡᱟᱦᱟᱸᱭ ᱠᱚ ᱠᱚ ᱵᱟᱰᱟᱭᱟ ᱩᱱᱠᱩ ᱠᱚ ᱚᱱᱟ ᱤᱫᱤ ᱠᱟᱛᱮᱫ ᱠᱚ ᱞᱟᱹᱭ ᱠᱮᱫᱟ ᱠᱟ ᱛᱷᱟ ᱚᱸᱰᱮ ᱠᱚ ᱫᱚᱦᱚ ᱠᱮᱫᱟ ᱢᱤᱫ ᱵᱟᱨ ᱥᱮᱨᱮᱧ ᱫᱩᱨᱟᱹᱝ ᱦᱩᱭᱱᱟ ᱦᱮᱸ ᱟᱨ ᱚᱱᱟ ᱯᱚᱨᱮ ᱟᱫᱚ ᱮᱸ ᱞᱟᱦᱟ ᱛᱮᱫᱚ ᱢᱤᱫᱴᱮᱱ ᱠᱟᱹᱢᱤ ᱞᱮ ᱥᱟᱵ ᱮᱫ ᱛᱟᱦᱮᱸᱫ ᱰᱟᱦᱟᱨ ᱡᱟᱸᱜᱮ ᱢᱤᱫ ᱴᱮᱱ ᱠᱟᱹᱢᱤ ᱦᱚᱨᱟ ᱞᱮ ᱥᱟᱵ ᱮᱫ ᱛᱟᱦᱮᱸᱫ ᱟᱫᱚ ᱱᱮᱥ ᱫᱚ ᱚᱱᱟ ᱠᱟᱹᱢᱤ ᱫᱚ ᱟᱨᱠᱤ ᱵᱟᱝ ᱥᱟᱵ ᱦᱩᱭ ᱟᱠᱟᱱᱟ ᱵᱟᱝ ᱥᱟᱵ ᱦᱩᱭ ᱟᱠᱟᱱᱟ ᱵᱚᱞᱛᱮ ᱮᱸ ᱱᱚᱸᱰᱮ ᱟᱨᱠᱤ ᱡᱟᱦᱟᱸᱭ ᱠᱚ ᱢᱮᱱᱟᱜ ᱠᱚ ᱩᱱᱠᱩ ᱟᱨᱠᱤ ᱚᱱᱠᱟ ᱞᱮᱠᱟ ᱤᱭᱟᱹ ᱵᱟᱝᱠᱚ ᱯᱟᱨᱢᱤᱥᱮᱱ ᱵᱟᱝ ᱠᱚ ᱮᱢᱮᱫ ᱢᱮᱱ ᱨᱳᱰ ᱯᱟᱲᱟᱜ ᱠᱟᱱᱟ ᱥᱮ
ᱦᱩᱸ ᱦᱩᱸ ᱦᱩᱸ
ᱚᱱᱠᱟ ᱞᱮᱠᱟ ᱱᱮᱥ ᱫᱚ ᱯᱟᱨᱢᱤᱥᱮᱱ ᱵᱟᱝᱠᱚ ᱮᱢ ᱠᱟᱫ ᱛᱟᱦᱮᱸᱫ ᱮᱭ ᱠᱟᱨᱚᱱ ᱛᱮ ᱵᱟᱝ ᱠᱚ ᱠᱚ ᱮᱢ ᱟᱠᱟᱫ ᱛᱟᱦᱮᱸᱫ ᱢᱟᱱᱮ ᱥᱤ ᱮᱢ ᱦᱤᱡᱩᱜ ᱢᱤᱫ ᱴᱮᱱ ᱠᱟᱛᱷᱟ ᱛᱟᱦᱮᱸ ᱠᱟᱱᱟ ᱚᱱᱟ ᱵᱟᱝᱠᱚ ᱮᱢ ᱠᱟᱫ ᱛᱟᱸᱦᱮ ᱛᱟᱦᱚᱞᱮ ᱚᱱᱟ ᱠᱟᱹᱢᱤ ᱫᱚ ᱮᱸ ᱮᱸ ᱵᱟᱝ ᱦᱩᱭ ᱞᱮᱱᱟ ᱟᱨ ᱱᱚᱣᱟ ᱫᱷᱟᱨᱮ ᱠᱟᱪᱷᱮ ᱠᱚᱨᱮ ᱚᱠᱟ ᱞᱮᱠᱟ ᱮᱸ ᱢᱟᱱᱟᱣ ᱵᱟᱲᱟ ᱜᱮᱭᱟ ᱠᱚ ᱡᱟᱦᱟᱸ ᱠᱚᱨᱮ ᱮᱸ ᱱᱚᱝᱠᱟ ᱩᱱᱠᱤᱱᱟᱜ ᱤᱭᱟᱹ ᱠᱚ ᱢᱮᱱᱟᱜᱼᱟ ᱢᱩᱨᱛᱤ ᱠᱚ ᱢᱮᱱᱟᱜᱼᱟ ᱦᱮᱸ ᱥᱮ। ᱚᱸᱰᱮ ᱠᱚᱫᱚ ᱠᱚ ᱢᱟᱱᱟᱣ ᱵᱟᱲᱟ ᱠᱮᱫ ᱜᱮᱭᱟ ᱵᱷᱟᱹᱞᱤ ᱜᱮᱠᱚ ᱢᱟᱱᱟᱣ ᱵᱟᱲᱟ ᱠᱮᱫ ᱥᱟᱶᱛᱮ ᱮᱸ ᱥᱮᱨᱮᱧ ᱫᱩᱨᱟᱹᱝ ᱢᱟ ᱦᱮᱸᱜᱮ ᱮᱸ ᱛᱟᱨ ᱯᱚᱨᱮ ᱚᱱᱟ ᱤᱫᱤ ᱠᱟᱛᱮᱜ ᱜᱟᱭᱟᱱ ᱦᱩᱸ ᱠᱚ ᱥᱟᱯᱲᱟᱣ ᱟᱠᱟᱫ ᱛᱟᱦᱮᱸᱫ।
ᱦᱩᱸ ᱦᱩᱸ।
ᱠᱚᱢᱯᱤᱴᱤᱥᱚᱱ ᱞᱮᱠᱟ ᱦᱩᱞ ᱤᱫᱤ ᱠᱟᱛᱮ। ᱟᱞᱮ ᱢᱳᱴᱟᱢᱩᱴᱤ ᱵᱷᱟᱞᱮ ᱜᱮ ᱞᱟᱹᱭ ᱜᱟᱱᱚᱜᱼᱟ ᱱᱚᱱᱛᱮ ᱫᱚ ᱟᱯᱮ ᱚᱱᱛᱮ ᱜᱮ ᱚᱠᱟ ᱞᱮᱠᱟ
ᱟᱞᱮ ᱥᱮᱫ ᱦᱚᱸ ᱮᱸ ᱢᱚᱴᱟᱢᱩᱴᱤ ᱮᱸ ᱵᱷᱟᱜᱤ ᱜᱮ ᱦᱩᱭᱱᱟ ᱟᱨᱠᱤ। ᱩᱱᱟᱹᱜ ᱢᱟᱨᱟᱝ ᱠᱚᱨᱮ ᱫᱚ ᱵᱟᱝ ᱦᱩᱭᱱᱟ ᱪᱷᱳᱴᱳ ᱠᱚᱨᱮ ᱟᱨᱠᱤ ᱡᱮᱢᱚᱱ ᱵᱟᱦᱟ ᱢᱟᱱᱮ ᱵᱟᱦᱟᱢᱟᱞᱟ ᱟᱨᱟᱣ ᱯᱩᱡᱟᱹ ᱛᱟᱨᱯᱚᱨᱮ ᱚᱱᱠᱟ ᱠᱟᱹᱴᱤᱡ ᱚᱱᱠᱟ ᱛᱷᱤᱨ ᱦᱩᱭᱱᱟ ᱚᱱᱮ ᱚᱱᱟ ᱩᱱᱠᱤᱱᱟᱜ ᱧᱩᱛᱩᱢ ᱛᱮ ᱟᱨᱠᱤ ᱛᱟᱨᱯᱚᱨᱮ ᱥᱳᱲᱮ ᱠᱚ ᱦᱩᱭ ᱞᱮᱱᱟ ᱛᱟᱦᱚᱞᱮ ᱚᱱᱠᱟ ᱥᱚᱲᱮ ᱠᱚ ᱮᱸ ᱢᱟᱱᱮ ᱛᱤᱠᱤᱱ ᱥᱮᱫ ᱫᱚ ᱠᱟᱴᱤᱡ ᱢᱟᱱᱮ ᱚᱵᱼᱼ ᱚᱱᱮ ᱞᱟᱠᱪᱟᱨ ᱠᱮᱫᱟ ᱠᱚ ᱟᱨᱠᱤ ᱠᱟᱹᱴᱤᱡ ᱠᱚ ᱞᱟᱹᱭ ᱵᱟᱲᱟ ᱠᱮᱫᱟ ᱚᱱᱟ ᱱᱤᱭᱮ ᱛᱟᱨᱯᱚᱨᱮ ᱚᱱᱠᱟ ᱥᱮᱨᱮᱧ ᱠᱚ ᱥᱮᱨᱮᱧ ᱠᱚ ᱦᱩᱭᱱᱟ ᱛᱟᱨᱯᱟᱨᱮ ᱚᱱᱠᱟ ᱛᱮ ᱜᱮ ᱟᱨ ᱦᱮᱸ ᱢᱟᱡᱟᱱ ᱦᱩᱭᱱᱟ ᱢᱟᱡᱟᱱ ᱥᱮᱫ ᱥᱳᱲᱮ ᱠᱚ ᱡᱚᱢ ᱵᱟᱲᱟ ᱠᱟᱛᱮ ᱟᱫᱚ ᱚᱲᱟᱜ ᱥᱮᱫ ᱵᱤᱥᱤ ᱢᱟᱨᱟᱝ ᱫᱚ ᱵᱟᱝ ᱦᱩᱭ ᱠᱟᱱᱟ
ᱟᱪᱪᱷᱟ ᱟᱹᱰᱤ ᱱᱟᱯᱟᱭ ᱟᱨ ᱛᱟᱦᱚᱞᱮ ᱦᱮᱸ ᱚᱱᱛᱮ ᱟᱯᱮ ᱚᱱᱛᱮ ᱫᱚ ᱚᱞᱚᱜ ᱯᱟᱲᱦᱟᱣ ᱨᱮᱱᱟᱜ ᱮᱸ ᱵᱮᱵᱚᱥᱛᱷᱟ ᱠᱚᱫᱚ ᱚᱠᱟ ᱞᱮᱠᱟ ᱟᱨᱠᱤ? ᱠᱤ ᱪᱮᱫ ᱞᱮᱠᱟ ᱧᱮᱞ ᱧᱟᱢᱚᱜᱼᱟ ᱢᱟᱱᱮ?
ᱦᱮᱸ ᱧᱮᱞ ᱧᱟᱢᱚᱜ ᱜᱮᱭᱟ ᱵᱷᱟᱜᱮ ᱜᱮ ᱱᱚᱛᱮ ᱫᱚ ᱚᱞᱚᱜ ᱯᱟᱲᱦᱟᱜ ᱫᱚ ᱦᱳᱭᱳᱜ ᱠᱟᱱ ᱜᱮᱭᱟ ᱟᱞᱮ ᱥᱮᱫ ᱫᱚ ᱡᱮᱢᱚᱱ ᱮᱸ ᱥᱟᱱᱛᱟᱲᱤ ᱛᱮᱦᱚᱸ ᱵᱷᱟᱜᱮ ᱜᱮ ᱢᱟᱱᱮ ᱡᱟᱦᱟᱸ ᱟᱵᱚᱣᱟᱜ ᱪᱤᱠᱤ ᱟᱬᱟᱝ ᱛᱟᱵᱚᱱ ᱥᱮ ᱚᱱᱟ ᱛᱮᱦᱚᱸ ᱵᱷᱟᱜᱮ ᱜᱮ ᱯᱟᱲᱦᱟᱣ ᱠᱚ ᱪᱟᱞᱟᱜ ᱠᱟᱱ ᱜᱮᱭᱟ ᱤᱥᱠᱩᱞ ᱠᱚᱨᱮᱫ ‌ᱮᱸ
ᱢᱤᱰᱤᱭᱟᱢ ᱤᱥᱠᱩᱞ ᱠᱚ ᱢᱮᱱᱟᱜ-ᱟ ᱥᱮ ᱵᱟᱹᱱᱩᱜ-ᱟ, ᱤᱭᱟᱹ ᱥᱟᱱᱛᱟᱞᱤ ᱢᱤᱰᱤᱭᱚᱢ?
ᱦᱮᱸ ᱢᱮᱱᱟᱜ ᱜᱮᱭᱟ ᱥᱟᱱᱛᱟᱞᱩ ᱢᱤᱰᱤᱭᱟᱢ ‌ᱤᱥᱠᱩᱞ ᱠᱚ ᱦᱚᱸ᱾
ᱟᱪᱪᱷᱟ ᱛᱟᱞᱦᱮ ᱯᱟᱹᱴᱷᱩᱣᱟᱹ ᱠᱚᱣᱟᱜ ᱟᱨ ᱠᱤ ᱮᱸᱼ ᱮᱸ ᱚᱱᱟ ᱪᱮᱛᱟᱱ ᱴᱟᱱ ᱥᱮ ᱫᱚᱨᱚᱫᱽ? ᱥᱮ ᱫᱩᱞᱟᱹᱲ ᱚᱠᱟ ᱞᱮᱠᱟ ᱧᱮᱞ ᱧᱟᱢᱚᱜ ᱠᱟᱱ ᱛᱟᱠᱚᱣᱟ? ᱟᱵᱚ ᱥᱟᱱᱛᱟᱞᱤ ᱪᱤᱠᱤ ᱪᱮᱛᱟᱱ ᱥᱮ ᱯᱟᱹᱨᱥᱤ ᱪᱮᱛᱟᱱ ᱥᱮ ᱱᱚᱣᱟ ᱟᱝ ᱜᱚᱼᱼ ᱜᱚ ᱟᱬᱟᱝ ᱪᱮᱛᱟᱱ ᱚᱠᱟ ᱞᱮᱠᱟ ᱫᱩᱞᱟᱹᱲ ᱧᱮᱞ ᱧᱟᱢᱚᱜ ᱠᱟᱱ ᱛᱟᱠᱚᱣᱟᱼᱼ ᱥᱮ ᱚᱱᱟ ᱪᱮᱛᱟᱱ ᱫᱚᱨᱚᱫᱽ?
ᱦᱮᱸ ᱧᱮᱞ ᱫᱚ ᱩᱸᱢ ᱩᱸ ᱧᱮᱞ ᱫᱚ ᱧᱮᱞ ᱧᱟᱢᱚᱜ ᱠᱟᱱ ᱜᱮᱭᱟ ᱟᱹᱰᱤ ᱜᱟᱱ ᱜᱮ ᱧᱮᱞ ᱦᱩᱭᱩᱜ ᱠᱟᱱᱟ ᱡᱮ ᱯᱟᱲᱦᱟᱜ ᱠᱟᱱᱟ ᱠᱚ᱾ ᱚ ᱚᱱᱟ ᱟᱵᱚᱣᱟᱜ ᱪᱤᱠᱤ ᱟᱬᱟᱝ ᱛᱮ ᱟᱹᱰᱤᱜᱟᱱ ᱜᱮ ᱧᱮᱞ ᱦᱩᱭᱩᱜ ᱠᱟᱱᱟ ᱚᱱᱟ ᱨᱮ ᱫᱚᱨᱚᱫᱽ ᱦᱚᱸ ᱟᱰᱤ ᱜᱟᱱ ᱜᱮ ᱦᱮᱱᱟᱜᱼᱼ ᱛᱟᱠᱚᱣᱟ ᱟᱨ ᱛᱟᱯᱚᱨᱮ ᱟᱵᱚ ᱨᱮᱱ ᱢᱟ ᱴᱤᱪᱟᱨ ᱠᱚ ᱠᱚᱢ ᱧᱚᱜ ᱜᱮᱭᱟ ᱥᱮ
ᱦᱚᱸ᱾
ᱟᱫᱚ ᱚᱱᱟ ᱜᱮ ᱠᱟᱹᱴᱤᱡ ᱟᱹᱰᱤ ᱯᱨᱚᱵᱮᱞᱮᱢ ᱧᱚᱜ ᱨᱮ ᱦᱮᱱᱟᱜ ᱟᱠᱟᱫ ᱠᱚᱣᱟ ᱟᱨ ᱠᱤ ᱡᱮ ᱯᱟᱲᱦᱟᱣ ᱪᱤᱛᱟᱱ ᱥᱮ ᱞᱟᱦᱟ ᱟᱨ ᱠᱤ ᱮ ᱞᱟᱦᱟ ᱪᱟᱞᱟᱣ ᱠᱟᱛᱮᱜ ᱡᱩᱫᱤ ᱦᱤᱛᱩᱜ ᱠᱷᱚᱱᱟᱜ ᱵᱟᱠᱚ ᱥᱮᱬᱟ ᱤᱫᱤᱭᱟ ᱥᱮ ᱟᱫᱚ ᱞᱟᱦᱟ ᱪᱟᱞᱟᱣ ᱠᱟᱛᱮᱫ ᱩᱱᱠᱩ ᱚᱱᱟ ᱵᱟᱠᱩ ᱵᱩᱡᱷᱟᱹᱣ ᱫᱟᱲᱮᱭᱟᱜ-ᱟ ᱡᱮ ᱪᱮᱫ ᱞᱮᱠᱟ ᱵᱷᱟᱵᱽ ᱛᱮᱼᱼ ᱟᱨ ᱟᱢ ᱞᱟᱦᱟ ᱥᱮᱫ ᱪᱟᱞᱟᱣ ᱠᱟᱛᱮᱫ ᱛᱚ ᱟᱨ ᱱᱚᱝᱠᱟ ᱟᱵᱚ ᱢᱤᱫ ᱴᱟᱝ ᱤᱥᱠᱩᱞ ᱨᱮ ᱡᱮᱢᱚᱱ ᱪᱮᱫ ᱞᱮᱠᱟ ᱠᱚᱢᱯᱤᱴᱤᱥᱮᱱ ᱦᱩᱭᱩᱜ ᱛᱟᱵᱚᱱᱟ ᱚᱱᱠᱟ ᱫᱚ ᱵᱟᱝ ᱛᱚ ᱟᱫᱚ ᱱᱚᱶᱟ ᱵᱟᱦᱨᱮ ᱨᱮ ᱪᱟᱞᱟᱣ ᱠᱚᱨᱛᱮ ᱜᱮᱞᱮ ᱢᱟᱱᱮ ᱵᱟᱝᱞᱟ ᱢᱤᱰᱤᱭᱟᱢ ᱥᱟᱞᱟᱜ ᱮ ᱠᱚᱢᱯᱤᱴᱤᱥᱮᱱ ᱦᱩᱭᱩᱜ-ᱟᱼᱼ ᱩᱱᱠᱩ ᱫᱚ ᱦᱳᱭᱛᱳ ᱠᱚ ᱯᱟᱲᱦᱟᱣ ᱠᱟᱱᱟ ᱥᱮ ᱩᱱᱠᱩ ᱨᱮᱱ ᱴᱤᱪᱟᱨ ᱠᱚ ᱦᱮᱱᱟᱜ ᱠᱚᱣᱟ ᱩᱱᱠᱩ ᱫᱚ ᱵᱷᱟᱜᱮ
ᱟᱠᱚᱣᱟᱜ ᱟᱬᱟᱝ ᱥᱮ ᱟᱠᱚ ᱡᱚᱱ ᱥᱟᱱᱟᱢᱟᱜ ᱠᱚ ᱵᱩᱡᱽ ᱫᱟᱲᱮᱜ ᱠᱟᱱᱟ ᱟᱵᱚᱣᱟᱜ ᱟᱬᱟᱝ ᱛᱮ ᱫᱚ ᱡᱟᱦᱟᱸᱭ ᱟᱵᱚ ᱟᱬᱟᱝ ᱛᱮᱠᱚ ᱯᱟᱲᱦᱟᱜ ᱠᱟᱱᱟ ᱩᱱᱠᱩ ᱢᱟ ᱮᱸ ᱴᱤᱪᱟᱨ ᱠᱚ ᱵᱟᱹᱱᱩᱜ ᱠᱚᱣᱟ ᱩᱱᱟᱹᱜ ᱯᱟᱲᱦᱟᱣ ᱵᱟᱝ ᱦᱩᱭᱩᱜ ᱠᱟᱱ ᱛᱟᱠᱚᱼᱼ ᱣᱟ ᱩᱱᱠᱩ ᱚᱱᱟ ᱵᱟᱠᱚ ᱪᱮᱫ ᱫᱟ ᱥᱮ ᱡᱟᱦᱱᱟᱜ ᱩᱸ ᱵᱳᱭ ᱨᱮᱱᱟᱜ ᱦᱚᱸ ᱟᱨ ᱵᱳᱭ ᱨᱮᱱᱟᱜ ᱯᱨᱚᱵᱮᱞᱮᱢ ᱠᱟᱹᱴᱤᱡ ᱢᱮᱱᱟᱜ-ᱟ ᱦᱮᱸ ᱵᱳᱭ ᱠᱚ ᱵᱟᱠᱚ ᱧᱟᱢ ᱫᱟᱼᱼ ᱦᱸᱮ ᱚᱱᱟ ᱠᱚ ᱚ ᱚᱱᱟ ᱡᱩᱫᱤ ᱦᱤᱛᱩᱜ ᱵᱟᱠᱚ ᱪᱮᱫ ᱤᱫᱤᱭᱟ ᱛᱟᱞᱦᱮ ᱮ ᱢᱟ ᱢᱟᱬᱟᱝ ᱥᱮᱫ ᱪᱟᱞᱟᱣ ᱠᱟᱛᱮᱜ ᱢᱟ ᱵᱟᱠᱚ ᱫᱟᱲᱮᱭᱟᱜ-ᱟ ᱥᱮᱼᱼ ᱩᱱᱠᱩ ᱥᱟᱞᱟᱜ ᱡᱩᱫᱤ ᱠᱚᱢᱯᱤᱴᱤᱥᱮᱱ ᱦᱩᱭᱩᱜ ᱠᱟᱱᱟ ᱦᱮᱸ ᱟᱫᱚ ᱚᱱᱟ ᱜᱮ ᱠᱟᱹᱴᱤᱡ ᱮᱸ ᱠᱟᱹᱴᱤᱡ ᱮᱸ ᱯᱨᱚᱵᱽᱞᱮᱢᱼᱼ ᱫᱚ ᱵᱟᱠᱷᱟᱱ ᱫᱚ ᱮᱸ ᱫᱚᱨᱚᱫᱽ ᱫᱚ ᱵᱷᱟᱜᱮ ᱜᱮ ᱢᱮᱱᱟᱜ ᱟᱠᱟᱫ ᱛᱟᱠᱚᱣᱟᱼᱼ
ᱟᱨ ᱛᱟᱞᱦᱮ ᱟᱯᱮ ᱚᱱᱛᱮ ᱫᱚ ᱢᱟᱱᱮ ᱮᱸ ᱚᱱᱚᱞᱤᱭᱟᱹ ᱠᱚ ᱧᱩᱛᱩᱢᱟᱱ ᱚᱱᱚᱞᱤᱭᱟᱹ ᱠᱚ ᱚᱱᱠᱟᱱ ᱠᱚᱼᱼ ᱮᱸ ᱢᱮᱱᱟᱜ ᱠᱚᱣᱟ ᱥᱮ ᱵᱟᱹᱱᱩᱜ ᱠᱚᱣᱟ? ᱥᱮ ᱥᱮ ᱱᱟᱶᱟᱟ ᱚᱱᱚᱞᱤᱭᱟᱹ ᱠᱚ ᱠᱚ ᱩᱰᱩᱠᱚᱜ ᱠᱟᱱᱟ ᱥᱮ ᱵᱟᱝ ᱚᱱᱠᱟ ᱞᱮᱠᱟ ᱱᱟᱜ ᱡᱩᱫᱤᱢ ᱵᱟᱲᱟᱭ ᱠᱷᱟᱡᱼᱼ
ᱦᱮᱸ ᱦᱮᱸᱭ ᱚᱱᱟ ᱫᱚ ᱵᱟᱝ ᱤᱧ ᱵᱟᱲᱟᱭᱟ ᱡᱮ ᱚᱱᱚᱞᱤᱭᱟᱹ ᱠᱚ ᱱᱚᱛᱮ ᱨᱮ ᱢᱮᱱᱟᱜᱼᱼ ᱯᱚᱭᱥᱟ ᱥᱟ ᱠᱚ ᱩᱰᱩᱠᱚᱜ ᱠᱟᱱᱟ ᱦᱟᱯᱮ ᱱᱟᱜᱦᱟᱭ ᱦᱮᱸ ᱟᱥᱛᱮ ᱟᱥᱛᱮ ᱡᱩᱫᱤ ᱵᱟᱲᱟᱭ ᱧᱟᱢᱚᱜ ᱠᱷᱟᱱ ᱟᱨ ᱮᱠᱷᱚᱱ ᱛᱚ ᱱᱟᱜ ᱠᱷᱟᱱ ᱵᱟᱹᱧ ᱵᱟᱲᱟᱭᱟ ᱤᱧ ᱫᱚ
ᱚᱞᱚᱜ ᱯᱟᱨᱦᱟᱜ ᱮᱸ ᱫᱤᱠ ᱫᱚ ᱠᱟᱹᱴᱤᱡ ᱵᱷᱟᱞᱤ ᱜᱮ ᱢᱮᱱᱟᱜ-ᱟ ᱵᱟᱝᱼᱼ
ᱦᱚᱭ ᱦᱚᱭ ᱢᱮᱱᱟᱜ ᱜᱮᱭᱟ ᱱᱚᱛᱮ ᱫᱚᱼᱼ ᱟᱫᱚ ᱚᱱᱟ ᱱᱟ ᱜᱮ ᱯᱨᱚᱵᱽᱞᱮᱢ ᱛᱚ ᱠᱟᱹᱴᱤᱡ ᱮ ᱵᱟᱠᱚ ᱵᱟᱠᱚ ᱥᱮᱨ ᱠᱚ ᱵᱟᱠᱚ ᱦᱮᱡ ᱞᱮᱱᱠᱷᱟᱱᱼᱼ ᱯᱟᱲᱦᱟᱣ ᱠᱚᱦᱚᱸ ᱵᱷᱟᱜᱮ ᱴᱷᱤᱠ ᱵᱟᱝ ᱦᱩᱭᱩᱜ-ᱟ ᱟᱨ ᱵᱟᱠᱚ ᱵᱩᱡᱷᱟᱹᱣ ᱫᱟᱲᱮᱭᱟᱜ ᱠᱟᱱᱟ᱾ ᱟᱨ ᱱᱚᱝᱠᱟ ᱵᱳᱭ ᱠᱚ ᱵᱳᱭ ᱦᱚᱸ ᱵᱟ ᱵᱟᱹᱱᱩᱜ ᱛᱟᱵᱚᱱᱟ ᱟᱵᱚᱣᱟᱜ ᱫᱚ ᱵᱳᱭ ᱨᱮᱱᱟᱜ ᱯᱨᱚᱵᱽᱞᱮᱢᱼᱼ ᱮ ᱮᱠᱷᱚᱱ ᱛᱚ ᱟᱨ ᱦᱚᱸ ᱥᱤᱢᱤᱥᱴᱟᱨ ᱠᱟᱫᱟ ᱠᱚ ᱮᱞᱮᱵᱷᱮᱱ ᱴᱩᱭᱮᱞᱵᱷ ᱛᱚ ᱟᱨ ᱛᱟᱦᱟᱞᱮ ᱚᱱᱟᱼᱼ ᱨᱮᱱᱟᱜ ᱵᱳᱭ ᱠᱚᱦᱚᱸ ᱵᱟᱹᱱᱩᱜ-ᱟ ᱛᱟᱦᱚᱞᱮ ᱩᱱᱠᱩ ᱜᱤᱫᱽᱨᱟᱹ ᱪᱤᱠᱟᱹ ᱛᱮᱠᱚ ᱪᱮᱫᱟ ᱚᱱᱟ ᱚᱱᱠᱟ ᱱᱟᱜ ᱡᱩᱫᱤᱼᱼ ᱪᱮᱫ ᱜᱮ ᱵᱟᱝ ᱦᱩᱭ ᱞᱮᱱᱟ ᱵᱳᱭ ᱵᱳᱭ ᱛᱟᱞᱟ ᱛᱮ ᱥᱮ ᱚᱱᱟ ᱦᱟᱸᱜᱼᱼ ᱧᱮᱞ ᱠᱟᱛᱮᱫ ᱡᱩᱫᱤ ᱵᱟᱠᱚ ᱪᱮᱫ ᱞᱮᱫᱟ ᱛᱟᱦᱚᱞᱮ